ᱦᱮᱸ ᱟᱸᱡᱚᱢᱳᱜ ᱠᱟᱱᱟ?
ᱦᱮᱸᱻ ᱦᱮᱸ ᱟᱸᱡᱚᱢᱚᱜ ᱠᱟᱱᱟ ᱡᱚᱦᱟᱨ ᱜᱮ ᱛᱟᱦᱚᱞᱮ ᱥᱟᱹᱜᱩᱱ ᱥᱮᱛᱟᱜ
ᱦᱳᱭ ᱥᱟᱹᱜᱩᱩᱱ ᱥᱮᱛᱟᱜ᱾
ᱦᱮᱸ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱼᱫᱟ?
ᱟᱹᱞᱤᱧ ᱱᱚᱜᱼᱚᱭ ᱱᱤᱛᱚᱜ ᱫᱚ ᱫᱩᱲᱩᱵ ᱟᱠᱟᱱᱟᱞᱤᱧ᱾
ᱚ ᱛᱟᱦᱚᱞᱮ ᱫᱟᱠᱟ ᱠᱩᱵᱤᱱ ᱡᱚᱢ ᱠᱮᱫᱟ ᱥᱮ ᱵᱟᱝ? ᱦᱮᱸ ᱟᱹᱞᱤᱧ ᱦᱚᱸ ᱱᱚᱜᱼᱚᱭ ᱢᱟᱴ ᱥᱮᱫ᱾ ᱠᱟᱹᱴᱤᱡ ᱞᱤᱧ ᱦᱮᱡ ᱟᱠᱟᱱᱟ ᱵᱤᱛᱟᱹ ᱢᱟᱜ
ᱟᱪᱪᱷᱟ ᱡᱚᱢ ᱫᱚ ᱟᱹᱣᱨᱤᱭᱟᱜᱼᱟ
ᱦᱮᱸ ᱡᱚᱢ ᱦᱚᱸ ᱡᱚᱢ ᱦᱩᱭ ᱠᱟᱱᱟ᱾ ᱟᱪᱪᱷᱟ ᱟᱪᱪᱷᱟ
ᱟᱪᱪᱷᱟ
ᱛᱟᱦᱚᱞᱮ ᱡᱷᱚᱛᱷᱚ ᱨᱚᱠᱚᱢ ᱢᱟ ᱡᱷᱚᱛᱚ ᱨᱚᱠᱚᱢ ᱞᱮ ᱜᱚᱞᱯᱚ ᱠᱮᱫᱟ ᱮᱸ ᱱᱟᱯᱟᱭ ᱜᱮ ᱞᱟᱹᱭ ᱫᱟᱞᱤᱧ ᱡᱷᱚᱛᱚ ᱨᱚᱠᱚᱢ ᱢᱟ ᱡᱷᱚᱛᱚ ᱨᱚᱠᱚᱢ ᱞᱤᱧ ᱜᱚᱞᱯᱚ ᱠᱮᱫᱟ᱾ ᱟᱫᱚ ᱠᱟᱹᱴᱤᱡ ᱟᱹᱵᱤᱱ ᱞᱟᱹᱭ ᱵᱤᱱᱥᱮ ᱥᱮ ᱪᱮᱫ ᱪᱮᱫ ᱞᱮᱠᱟᱱᱟᱜ ᱴᱚᱯᱤᱠ ᱛᱮᱞᱤᱧ ᱜᱚᱞᱯᱷᱚᱭᱟ᱾
ᱴᱨᱚᱯᱤᱠ ᱢᱟ ᱟᱹᱰᱤ ᱨᱚᱠᱚᱢᱟᱜ ᱢᱮᱱᱟᱜᱼᱟ ᱟᱹᱞᱤᱧ ᱞᱤᱧ ᱞᱟᱹᱭᱟ ᱵᱤᱱ ᱡᱟᱦᱟᱸᱴᱟᱜ ᱢᱤᱫᱴᱟᱝ᱾
ᱵᱟᱝ ᱵᱟᱝ ᱟᱹᱵᱤᱱᱟᱜ ᱡᱟ ᱪᱮᱫ ᱞᱮᱠᱟᱱᱟᱜ ᱴᱚᱯᱤᱠ ᱠᱚᱫᱚ ᱵᱟᱹᱵᱤᱱ ᱜᱚᱞᱯᱚ ᱵᱟᱲᱟ ᱟᱠᱟᱟᱜᱼᱟ᱾
ᱟᱹᱞᱤᱧ ᱫᱚ ᱵᱮᱥᱤᱨ ᱵᱷᱟᱜ ᱫᱚ ᱱᱚᱣᱟ ᱵᱮᱥᱢ ᱥᱚᱦᱚᱨᱟᱭ ᱠᱚ ᱱᱤᱭᱟᱹ ᱵᱟᱨᱮ ᱛᱮᱞᱤᱧ ᱜᱚᱞᱯᱷᱳ ᱟᱠᱫᱟ᱾
ᱟᱪᱪᱷᱟ ᱥᱚᱨᱦᱟᱭ ᱠᱚᱨᱮᱱᱟᱜ ᱵᱟᱝ
ᱦᱳᱭ
ᱟᱪᱪᱷᱟ ᱢᱟ ᱛᱟᱦᱚᱞᱮ ᱞᱟᱹᱭ ᱵᱤᱱ ᱛᱟᱦᱚᱞᱮ ᱛᱟᱦᱚᱞᱮ ᱟᱵᱤᱱ ᱥᱨᱫ ᱥᱚᱦᱨᱟᱭ ᱠᱚ ᱪᱮᱫ ᱞᱮᱠᱟ ᱠᱚ ᱢᱟᱱᱟᱣ ᱜᱮᱭᱟ?
ᱟᱞᱤᱧ ᱥᱮᱫ ᱢᱟ ᱥᱚᱦᱨᱟᱭ ᱟᱞᱮ ᱫᱚ ᱦᱟᱱᱮ ᱥᱚᱦᱨᱟᱭ ᱵᱚᱸᱜᱟᱞᱮ ᱩᱱ ᱥᱚᱢᱚᱭ ᱜᱮᱛᱚ ᱥᱚᱦᱨᱟᱭ ᱦᱩᱭᱩᱜᱼᱟ ᱱᱚᱛᱮ ᱫᱚ᱾ ᱟᱞᱮ ᱥᱮᱫ ᱫᱚ ᱡᱟᱭᱜᱟ ᱡᱟᱭᱜᱟ ᱫᱚ ᱡᱮᱢᱚᱱ ᱟᱹᱰᱤ ᱚᱠᱟ ᱚᱠᱚ ᱥᱚᱢᱚᱭ ᱠᱚ
ᱟᱨᱮ ᱡᱟᱦᱟᱸ ᱴᱟᱭᱤᱢ ᱨᱮᱜᱮ ᱥᱚᱦᱨᱟᱭ ᱦᱩᱭᱩᱜ ᱜᱮᱭᱟ ᱚᱱᱠᱟᱱ ᱴᱟᱭᱤᱢ ᱜᱮᱛᱚ ᱥᱚᱨᱦᱟᱭ ᱫᱚ ᱦᱩᱭᱩᱜ ᱜᱮᱭᱟ ᱡᱚᱛᱚ ᱦᱚᱲᱟᱜ ᱜᱮ ᱥᱮ ᱟᱨᱟᱫᱟ ᱵᱷᱟᱵᱽ ᱛᱮ ᱥᱟᱱᱛᱟᱲᱟᱜ ᱫᱚ ᱟᱨᱟ ᱟᱞᱟᱫᱟ ᱵᱷᱟᱵᱽ ᱛᱮ ᱥᱚᱦᱨᱟᱭ ᱦᱩᱭᱩᱜ ᱜᱮᱭᱟ
ᱠᱤᱪᱷᱩ ᱦᱚᱲ ᱫᱚ ᱠᱚ ᱥᱚᱦᱨᱟᱭᱚᱜ ᱜᱮᱭᱟ ᱵᱟᱹᱞᱤᱧ ᱵᱟᱲᱟᱭᱟ ᱟᱹᱞᱤᱧ ᱫᱚ ᱟᱸᱡᱚᱢ ᱠᱟᱛᱷᱟ
ᱦᱮᱸ ᱛᱟᱦᱚᱞᱮ ᱟᱵᱤᱱ ᱥᱮᱫ ᱫᱚ ᱛᱤᱥ ᱠᱚ ᱥᱚᱦᱨᱟᱭᱚᱜ
ᱟᱹᱞᱤᱧ ᱥᱮᱫ ᱫᱚ ᱱᱚᱣᱟ ᱥᱚᱦᱨᱟᱭ ᱥᱚᱢᱚᱭ ᱜᱮ
ᱢᱟᱱᱮ ᱟᱠᱟ ᱥᱚᱢᱚᱭ ᱦᱟᱱᱟ ᱠᱟᱹᱞᱤ ᱯᱩᱡᱟᱹ ᱥᱚᱢᱚᱭ
ᱦᱚ ᱠᱟᱹᱞᱤ ᱯᱩᱡᱟᱹ ᱥᱚᱢᱚᱭ
ᱟᱪᱪᱷᱟ ᱛᱟᱦᱚᱞᱮ ᱚᱱᱟ ᱴᱟᱭᱼ ᱦᱮᱸ ᱚᱱᱟ ᱚᱱᱟ ᱴᱟᱭᱤᱢ ᱨᱮ ᱟᱹᱵᱤ ᱟᱹᱵᱤᱱ ᱥᱮᱫ ᱠᱷᱩᱱᱴᱟᱹᱣ ᱠᱚ ᱵᱟᱝ ᱦᱩᱭᱩᱜ ᱜᱮᱭᱟ
ᱦᱚᱸ ᱠᱷᱩᱱᱴᱟᱹᱣ ᱠᱚ ᱫᱚ ᱢᱮ ᱞᱮ ᱡᱟᱠ ᱡᱚᱢᱩᱱ ᱦᱳᱭ ᱰᱟᱝᱨᱤ ᱠᱚ ᱛᱚᱞ ᱠᱚᱣᱟ ᱠᱷᱩᱱᱴᱟᱹᱣ ᱠᱚᱣᱟ ᱠᱚ ᱠᱷᱩᱱᱴᱟᱹᱣ ᱠᱚᱣᱟᱞᱮ ᱟᱨᱠᱤ ᱚᱱᱠᱟ
ᱟᱪᱪᱷᱟ ᱛᱟᱦᱚᱞᱮ ᱛᱤᱥᱦᱚᱸ ᱚᱱᱟ ᱥᱩᱨ ᱵᱤᱱ ᱪᱟᱞᱟᱣ ᱵᱟᱲᱟᱣ ᱟᱠᱟᱱ ᱜᱮᱭᱟ ᱛᱚ ᱦᱮᱸ ᱟᱹᱞᱤᱧ ᱥᱮᱫ ᱦᱚᱸ ᱟᱹᱰᱤ ᱡᱟᱠᱼ ᱡᱚᱢᱚᱠ ᱜᱮ ᱦᱩᱭᱩᱜ ᱜᱮᱭᱟ ᱮ ᱟᱦᱟᱱᱟ ᱠᱟᱰᱟ ᱦᱟᱨᱛᱟ ᱠᱚᱵᱤᱱ ᱧᱮᱞ ᱟᱠᱟᱫᱟ ᱛᱚ ᱠᱟᱰᱟ ᱦᱟᱨᱛ ᱛᱟ ᱰᱟᱹᱝᱨᱤ ᱦᱟᱨᱛᱟ ᱚᱱᱟ ᱠᱚ ᱥᱟᱯ ᱠᱟᱛᱮᱜ ᱪᱟ ᱪᱟᱞᱟᱣ ᱦᱩᱭᱩᱜ ᱜᱮᱭᱟ ᱟᱜᱮᱢ ᱮᱸᱡᱟᱦᱟᱸ ᱠᱚ ᱞᱟᱹᱭ ᱠᱟᱫᱟ ᱢᱟᱹᱡᱷᱤ ᱦᱟᱲᱟᱢᱟᱜ ᱚᱲᱟᱜ ᱩᱱᱤᱭᱟᱜ ᱚᱲᱟᱜ ᱠᱷᱚᱱ ᱛᱟᱯᱚᱨᱚ ᱚᱸᱰᱮ ᱠᱷᱚᱱ ᱩᱰᱩᱠ ᱦᱩᱭᱩᱜᱼᱟ ᱚᱸᱰᱮ ᱦᱟᱱ ᱠᱟᱹᱴᱤᱡ ᱡᱟᱦᱟᱸ ᱠᱚ ᱞᱟᱹᱭ ᱠᱟᱫᱟ ᱦᱟᱺᱰᱤ ᱯᱟᱹᱣᱨᱟᱹ ᱠᱚ ᱧᱩ ᱠᱟᱛᱮᱜ ᱠᱟᱹᱴᱤᱡ ᱛᱟᱨᱯᱚᱨᱮ ᱠᱚ ᱩᱰᱩᱠᱚᱜᱼᱟ ᱮᱸ ᱴᱟᱢᱟᱠ ᱴᱟᱢᱟᱠ ᱨᱮ ᱞᱮᱜᱲᱟ ᱟᱛᱮᱫ ᱛᱟᱯᱚ ᱦᱮᱸ ᱛᱟᱯᱚᱨᱚ ᱚᱸᱰᱮ ᱠᱷᱚᱱ ᱩᱰᱩᱠ ᱦᱩᱭ ᱠᱟᱛᱮ ᱟᱫᱚ
ᱦᱳᱭ ᱡᱟᱦᱟᱸᱭ ᱡᱟᱶᱟᱭ ᱠᱚᱠᱚ ᱛᱟᱦᱮᱱᱟ ᱩᱱᱠᱩ ᱠᱚ ᱟᱛᱮᱜ
ᱦᱮᱸ ᱦᱮᱸ ᱮᱠᱫᱚᱢ ᱟᱫᱚ ᱪᱟᱞᱟᱣ ᱦᱩᱭᱱᱟ ᱛᱟᱯᱚᱨᱩᱢ ᱛᱟᱵᱚᱨ ᱚᱸᱰᱮ ᱠᱷᱩᱱᱴᱟᱹᱣ ᱦᱩᱭᱩᱜ ᱜᱮᱭᱟ ᱪᱮᱠᱟ ᱠᱷᱩᱱᱴᱟᱹᱣ ᱫᱚ ᱦᱩᱭᱩᱜ ᱜᱮᱭᱟ ᱧᱮᱞ ᱵᱟᱲᱟ ᱟᱠᱟᱜ ᱜᱮᱭᱟᱵᱤᱱ ᱛᱚ ᱛᱟᱵᱚᱨᱚ ᱢᱟᱱᱮ ᱵᱚᱢ ᱠᱚᱫᱚ ᱚᱴᱮᱡᱚᱜ ᱜᱮᱭᱟ ᱠᱤᱱᱛᱩ ᱟᱹᱞᱤᱧ ᱫᱚ ᱫᱚᱢᱮ ᱵᱚᱢ ᱚᱴ ᱠᱟᱹ ᱫᱚᱢᱮ ᱞᱤᱧ ᱵᱚᱛᱚᱨᱟᱜ ᱜᱮᱭᱟ
ᱵᱚᱢ ᱠᱚᱫᱚ ᱠᱟᱹᱴᱤᱡ ᱵᱚᱛᱚᱨ ᱜᱮᱭᱟ ᱟᱹᱞᱤᱧ ᱦᱚᱸ ᱞᱤᱧ ᱚᱴᱮᱡ ᱵᱟᱲᱟ ᱟᱠᱟᱫᱟ ᱵᱚᱢ ᱠᱚᱫᱚ
ᱟᱪᱪᱷᱟ ᱟ ᱡᱷᱩᱨᱡᱷᱩᱨᱤ ᱵᱮᱱ ᱟᱛᱟᱨ ᱟᱠᱟᱫᱟ
ᱩᱸ ᱵᱟᱝ ᱟᱹᱞᱤᱧ ᱫᱚ ᱠᱟᱹᱴᱤᱡ ᱚᱱᱟ ᱠᱚᱫᱚ ᱞᱤᱧ ᱵᱚᱛᱚᱨᱟᱜ ᱜᱮᱭᱟ
ᱛᱟᱦᱞᱮ ᱪᱮᱫ ᱢᱚᱢᱵᱟᱹᱛᱤ ᱵᱮᱱ ᱫᱷᱚᱨᱟᱣ ᱜᱮᱭᱟ ᱥᱩᱫᱩ ᱥᱮ ᱯᱚᱨᱫᱤᱯ ᱵᱤᱱ ᱡᱟᱞᱟᱣ ᱜᱮᱭᱟ
ᱯᱚᱨᱚᱫᱤᱯ ᱦᱚᱸᱞᱤᱧ ᱫᱷᱚᱨᱟᱣ ᱡᱟᱞᱟᱣ ᱜᱮᱭᱟ ᱟᱵᱟᱨ ᱢᱳᱢᱵᱟᱹᱛᱤ ᱦᱚᱸ ᱜᱮᱭᱟᱞᱤᱧ
ᱟᱹᱰᱤ ᱱᱟᱯᱟᱭ
ᱛᱟᱦᱚᱞᱮ ᱚᱱᱟ ᱤᱭᱟᱹ ᱡᱮᱢᱚᱱ ᱥᱚᱦᱨᱟᱭ ᱞᱟᱦᱟᱨᱮ ᱚᱱᱠᱟ ᱟᱯᱮ ᱥᱮᱫ ᱢᱟᱱᱮ ᱤᱭᱟᱹ ᱵᱟᱝᱵᱚᱱ ᱪᱟᱞᱟᱜ ᱜᱮᱭᱟ ᱢᱟᱱᱮ ᱡᱟᱜᱱᱟ ᱡᱟᱠᱮ ᱵᱚᱞᱮ
ᱦᱮᱸ ᱦᱤᱡᱩᱜ ᱜᱮᱭᱟ ᱠᱚ ᱚᱲᱟᱜ ᱚᱲᱟᱜ
ᱦᱮᱸ ᱦᱳᱭ ᱧᱤᱫᱟᱹ ᱧᱤᱫᱟᱹ ᱵᱮᱲᱟ ᱟᱨᱠᱤ ᱡᱟᱭᱦᱳᱠ ᱵᱷᱳᱨ ᱵᱷᱳᱨ ᱴᱟᱭᱤᱢ ᱥᱮ ᱟᱹᱭᱩᱵ ᱵᱮᱲᱟ
ᱦᱳᱭ ᱟᱹᱭᱩᱯ ᱠᱷᱚᱱ ᱠᱚ ᱮᱛᱚᱦᱚᱵᱟ
ᱦᱮᱸ
ᱦᱟᱸ
ᱛᱟᱦᱞᱮ ᱚᱱᱠᱟᱱᱟᱜ ᱚᱱᱠᱟᱱᱟᱜ ᱠᱤᱪᱷᱩ ᱦᱮᱸ ᱟᱞᱮ ᱥᱮᱫ ᱦᱚᱸ ᱢᱟ ᱢᱮᱱᱟᱜ ᱜᱮ ᱠᱤᱱᱛᱩ ᱟᱹᱵᱤᱱ ᱫᱚ ᱥᱮᱨᱮᱧ ᱠᱚᱵᱤᱱ ᱟᱸᱡᱚᱢ ᱵᱟᱲᱟ ᱟᱠᱟᱫ ᱠᱚᱣᱟ ᱥᱮ ᱵᱟᱝ ᱡᱮ ᱡᱚᱠᱷᱚᱱ ᱥᱮᱨᱮᱧ ᱠᱚᱠᱚ ᱦᱤᱡᱩᱜ ᱜᱮᱭᱟ ᱢᱟᱱᱮ ᱡᱟᱜᱟᱣ ᱞᱟᱹᱜᱤᱫ
ᱟᱸᱡᱚᱢ ᱢᱟ ᱟᱸᱡᱚᱢ ᱦᱩᱭ ᱟᱠᱟᱱ ᱜᱮ ᱟᱫᱚ ᱚᱱᱟ ᱠᱚᱫᱚ ᱩᱱᱟᱹᱜ ᱵᱟᱲᱟᱭ ᱵᱟᱹᱱᱩᱜᱼᱟᱛᱚ ᱥᱮᱨᱮᱧ ᱠᱚᱢᱟ ᱟᱹᱰᱤ ᱢᱚᱡᱽ ᱟᱸᱡᱚᱢᱚᱜᱼᱟ
ᱠᱤᱱᱛᱩ ᱟᱹᱵᱤᱱ ᱵᱤᱱ ᱥᱮᱨᱮᱧ ᱫᱟᱲᱮᱭᱟᱜᱼᱟ ᱱᱟᱝ
ᱵᱟᱝᱟ ᱥᱮᱨᱮᱧ ᱫᱚ ᱦᱜ ᱵᱟᱹᱞᱤᱧ ᱞᱟᱹᱭ ᱫᱟᱲᱮᱭᱟᱜ ᱠᱟᱱᱟ ᱱᱤᱭᱟᱹ ᱱᱤᱭᱟᱹ ᱜᱷᱟᱹᱲᱤᱡ ᱫᱚ
ᱟᱪᱪᱷᱟ ᱫ ᱛᱟᱣ ᱵᱟᱨ ᱵᱟᱨ ᱞᱟᱭᱤᱱ ᱜᱟᱱ ᱞᱟᱹᱫ ᱵᱤᱱ ᱪᱮᱫ ᱫᱮ ᱠᱚ ᱥᱩᱨᱩᱭ ᱜᱮᱭᱟ
ᱮᱸ ᱱᱤᱭᱟᱹ ᱜᱷᱟᱹᱲᱤᱡ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱦᱮᱸ‌ ᱥᱮ
ᱟᱪᱪᱷᱟ ᱡᱟᱭᱦᱳᱠ ᱟᱸᱡᱚᱢ ᱟᱠᱟᱫ ᱜᱮᱭᱟᱵᱤᱱ ᱛᱚ ᱯᱨᱚᱛᱷᱚᱢ ᱨᱮᱜᱮ ᱠᱚ ᱞᱟᱹᱭ ᱜᱮᱭᱟ ᱞᱮᱜᱭᱟ ᱠᱚ ᱩᱭ ᱨᱮ ᱢᱟᱱᱮ ᱩᱭᱨᱮ ᱫᱤᱭᱮ ᱚᱱᱟ ᱢᱟᱱᱮ ᱪᱮᱫ ᱟᱹᱞᱤᱧ ᱵᱟᱜᱤᱱ ᱧᱚᱜ ᱵᱟᱹᱞᱤᱧ ᱵᱩᱡᱱᱟ ᱳᱭ ᱨᱮᱥᱮ ᱦᱩᱭᱩᱭ ᱨᱮ ᱪᱮᱫ ᱠᱚ ᱞᱟᱹᱭᱮᱫᱟ ᱟᱹᱞᱤᱧ ᱵᱷᱟᱹᱜᱤ ᱧᱚᱜ ᱵᱟᱹᱞᱤᱧ ᱟᱸᱡᱚᱢ ᱦᱚᱸ ᱠᱟᱫᱟ‌
ᱟᱹᱞᱤᱧ ᱛᱚ ᱱᱚᱣᱟ ᱞᱤᱧ ᱟᱸᱡᱚᱢ ᱟᱠᱟᱫᱟ ᱡᱮ ᱩᱵᱷᱤᱨᱮ ᱟᱫᱚᱟᱸᱜ ᱭᱟᱹ ᱡᱮ ᱟᱸᱡᱚᱢ ᱜᱮᱭᱟ ᱚᱱᱟ ᱠᱚᱫᱚ ᱵᱟᱟᱹᱞᱤᱧ ᱞᱟᱹᱭ ᱫᱟᱲᱮᱭᱟᱜ ᱠᱟᱱᱟ ᱦᱟᱸᱜ ᱛᱚᱵᱮ ᱱᱚᱣᱟ ᱜᱮᱛᱚ ᱠᱚ ᱞᱟᱹᱭ ᱜᱮᱭᱟ ᱟᱸᱡᱚᱢ
ᱟᱪᱪᱷᱟ ᱟᱪᱪᱷᱟ ᱛᱟᱯᱚᱨᱮ ᱚᱱᱮ ᱡᱮ ᱦᱩᱭᱮᱱᱟ ᱪᱮᱫ ᱵᱤᱱ ᱞᱟᱹᱭ ᱮᱟᱫᱟ‌
ᱵᱟᱝᱟ ᱟᱹᱵᱤᱱ ᱞᱟᱹᱭ ᱵᱤᱱ ᱪᱮᱫ ᱵᱤᱱ ᱞᱟᱹᱭᱮᱫ ᱛᱟᱦᱮᱸᱫ
ᱟᱹᱞᱤᱧ ᱞᱟᱹᱭᱫᱟᱞᱤᱧ ᱚᱱᱮ ᱡᱮ ᱡᱟᱜᱟᱱᱱᱟ ᱦᱩᱭᱱᱟ ᱦᱮᱸ ᱟᱫᱚ ᱡᱟᱜᱟᱱᱱᱟ ᱯᱚᱨᱮ ᱛᱚᱨ ᱛᱟᱨᱯᱚᱨᱮ ᱥᱮᱛᱟᱜ ᱫᱤᱱ ᱛᱟᱨᱯᱚᱨ ᱪᱮᱫ ᱠᱚ ᱞᱟᱹᱭᱟ ᱥᱤᱠᱲᱤᱡ ᱞᱟᱜᱟ ᱥᱮ ᱡᱟᱭᱦᱳᱠ ᱪᱮᱫ ᱠᱚ ᱞᱟᱹᱭᱟ ᱠᱚ ᱛᱟᱨᱯᱚᱨᱮ ᱠᱚ ᱦᱤᱡᱩᱜ ᱜᱮᱭᱟ ᱠᱚ
ᱦᱳᱭ ᱚᱱᱮ ᱡᱟᱦᱟᱸ ᱟᱞᱮ ᱥᱮᱫ ᱫᱚ ᱫᱷᱟᱝᱜᱲ ᱠᱚ ᱞᱟᱹᱭ ᱜᱮᱭᱟ ᱥᱤᱠᱲᱤᱡ ᱞᱟᱜᱟ ᱫᱚ ᱵᱟᱹᱞᱤᱧ ᱵᱟᱲᱟᱭᱟ
ᱟᱪᱪᱷᱟ ᱟᱪᱪᱷᱟ ᱡᱟᱭᱦᱳᱠ ᱟᱨᱠᱤ ᱡᱮ ᱡᱮᱢᱚᱱ ᱟᱠᱚᱣᱟᱜ ᱚᱠᱟᱥᱮᱫ ᱪᱮᱫᱠᱟ ᱠᱚ ᱞᱟᱹᱭᱟ ᱟᱹᱞᱤ ᱟᱹᱞᱤᱧ ᱦᱚᱸ ᱵᱷᱟᱹᱜᱮ ᱴᱷᱤᱠ ᱫᱚ ᱵᱟᱹᱞᱤᱧ ᱵᱩᱡᱟ
ᱦᱳᱭ ᱦᱳᱭ
ᱟᱫᱚ ᱛᱚᱠᱷᱚᱱ ᱫᱚ ᱦᱮᱡ ᱠᱟᱛᱮ ᱛᱚᱠᱷᱚᱱ ᱪᱮᱫ ᱠᱚ ᱤᱫᱤ ᱜᱮᱭᱟ ᱠᱚ
ᱡᱟᱦᱟᱸᱜᱮ ᱟᱲᱟᱜ ᱥᱟᱠᱟᱢ ᱡᱚ ᱠᱚ ᱛᱟᱦᱮᱱᱟ ᱚᱱᱟ ᱠᱚ ᱤᱫᱤᱭᱟ
ᱟᱪᱪᱷᱟ ᱟᱪᱪᱷᱟ ᱚᱱᱟ ᱥᱮ ᱫᱤᱱ ᱫᱚ ᱟᱨᱠᱤ ᱚᱠᱚᱭ ᱦᱚᱸ ᱪᱮᱫ ᱦᱚᱸ ᱵᱟᱵᱮᱱ ᱞᱟᱹᱭ ᱫᱟᱲᱮᱭᱟᱠᱚᱣᱟ ᱟᱨᱠᱤ ᱦᱮᱸ ᱟᱞᱮ ᱦᱚᱸ ᱚᱱᱠᱟᱜ ᱜᱮ
ᱦᱳᱭ ᱦᱳᱭ ᱥᱮᱫᱤᱱ ᱫᱚ ᱪᱮᱫ ᱦᱚᱸ ᱞᱟᱹᱭ ᱵᱟᱝ ᱜᱟᱱᱚᱜᱼᱟ ᱵᱟᱱᱟ ᱚᱱ ᱵᱟᱹᱱᱩᱜᱼᱟ ᱚᱱᱟ ᱦᱤᱞᱳᱜ ᱨᱮᱱᱟᱜ ᱫᱚ
ᱟᱹᱰᱤ ᱱᱟᱯᱟᱭ ᱛᱟᱦᱚᱞᱮ ᱟᱹᱵᱤᱱᱟᱜ ᱢᱟᱱᱮ ᱚᱞᱚᱜ ᱯᱟᱲᱦᱟᱣ ᱫᱚ ᱛᱤᱱᱟᱹᱜ ᱥᱟᱺᱜᱤᱧ ᱜᱮ
ᱟᱹᱞᱤᱧᱟᱜ ᱚᱞᱚᱜ ᱯᱟᱲᱦᱟᱣ ᱫᱚ‌ ᱟ
ᱟᱹᱰᱤ ᱱᱟᱯᱟᱭ ᱢᱟᱱᱮ ᱮᱠᱷᱚᱱ ᱮᱢ ᱮ ᱵᱤᱱ ᱠᱚᱨᱟᱣᱫᱟ ᱥᱮ ᱮᱢ ᱮ ᱵᱤᱱ ᱠᱚᱢᱯᱞᱤᱤᱴ ᱟᱠᱟᱫᱟ
ᱟᱸ ᱠᱢᱯᱞᱤᱴ ᱠᱟᱫᱟ‌ ᱞᱤᱧ
ᱟᱹᱰᱤ ᱱᱟᱯᱟᱭ
ᱟᱹᱞᱤᱧ ᱫᱚ ᱱᱚᱜᱼᱚᱭ ᱵᱤᱭᱮ ᱠᱚᱢᱯᱞᱤᱤᱴᱚᱜ ᱛᱟᱹᱞᱤᱧᱟ ᱟᱨᱠᱤ
ᱟᱪᱪᱷᱟ ᱱᱟᱯᱟᱭ ᱜᱮ
ᱦᱮᱸ ᱛᱟᱦᱚᱞᱮ ᱟᱹᱵᱤᱱ ᱫᱚ ᱪᱮᱫ ᱛᱮᱵᱤᱱ ᱢᱟᱱᱮ ᱚᱱᱟᱨᱥ ᱟᱠᱟᱫ ᱛᱮ
ᱟᱹᱞᱤ ᱫᱚ ᱥᱚᱥᱠᱨᱤᱛ ᱛᱮ
ᱟᱹᱰᱤ ᱱᱟᱯᱟᱭ
ᱡᱟᱭ ᱦᱳᱠ ᱟᱹᱞᱤᱧᱟᱜ ᱫᱚ ᱟᱹᱞᱤᱧᱟᱜ ᱫᱚ ᱦᱤᱥᱴᱨᱤ ᱚᱱᱟᱨᱥ ᱠᱟᱱ ᱛᱟᱹᱞᱤᱧᱟ
ᱚ ᱟᱪᱪᱷᱟ
ᱟᱹᱰᱤ ᱜᱟᱱ ᱜᱮ ᱟᱹᱰᱤ ᱜᱟᱱ ᱜᱮ ᱠᱚᱥᱴᱚ ᱵᱩᱡᱷᱟᱹᱜ-ᱟ ᱱᱟᱜ ᱚ ᱢᱤᱫᱴᱮᱱ ᱠᱳᱥᱪᱮᱱ ᱠᱚ ᱚᱞ ᱚᱞ ᱛᱮ
ᱚᱠᱟ ᱱᱚᱣᱟ ᱦᱤᱥᱴᱨᱤ
ᱦᱮᱸ
ᱦᱮᱸ ᱠᱟ.
ᱢᱤᱫᱴᱮᱱ ᱠᱚᱥᱪᱮᱱ ᱵᱤᱱ ᱚᱞᱟ ᱯᱨᱟᱭ ᱫᱚᱥ ᱯᱤᱥᱴᱟ ᱜᱟᱱ ᱚᱞ ᱦᱩᱭᱩᱜ ᱛᱟᱵᱤᱱᱟ
ᱦᱚᱸ ᱢᱟᱨᱟᱝ ᱫᱷᱟᱹᱨᱤᱡ ᱚᱞ ᱦᱳᱭᱳᱜ ᱢᱟᱨᱟᱝ ᱫᱷᱟᱹᱵᱤᱡ ᱚᱞ ᱦᱳᱭᱳᱜᱼᱟ ᱛᱚᱵᱮ ᱩ ᱯᱨᱚᱥᱮᱥᱴᱟᱜ ᱠᱟᱹᱴᱤᱡ ᱵᱟᱲᱟᱭ ᱛᱟᱦᱮᱸ ᱞᱮᱱ ᱠᱷᱟᱱ ᱫᱚ ᱴᱷᱤᱠ ᱜᱮ
ᱮᱠᱫᱚᱢ ᱥᱩᱫᱩ ᱥᱩᱫᱩ ᱟᱹᱞᱤᱧ ᱫᱚ ᱪᱮᱫ ᱦᱚᱸ ᱵᱟᱝ ᱴᱚᱯᱤᱠ ᱞᱤᱧ ᱮᱢ ᱤᱫᱤ ᱛᱟᱦᱤᱡ ᱟᱨ ᱞᱤᱧ ᱚᱞ ᱤᱫᱤ ᱜᱮ ᱛᱟᱦᱤᱡ
ᱠᱟᱹᱴᱤᱡ ᱯᱟᱲᱦᱟᱣ ᱛᱟᱦᱮᱸ ᱞᱮᱱᱠᱷᱟᱱ ᱚᱞ ᱜᱟᱱᱚᱜ ᱜᱮᱭᱟ ᱦᱥᱴᱨᱤ ᱦᱚᱸ
ᱦᱮᱸ ᱦᱩᱸ ᱡᱟᱭᱦᱳᱠ ᱚᱞᱚᱜ ᱯᱟᱲᱦᱟᱣ ᱦᱚᱸ ᱢᱮᱱᱟᱜ ᱛᱟᱵᱤᱱᱟ ᱟᱹᱰᱤ ᱱᱟᱯᱟᱭ ᱟᱸᱡᱚᱢᱚᱜ ᱚ ᱛᱟᱦᱚᱞᱮ ᱥᱤᱢ ᱠᱚᱫᱚ ᱛᱤᱱᱟᱹᱜ ᱜᱟᱱ ᱢᱮᱱᱟᱜ ᱠᱚ ᱛᱟᱵᱤᱱᱟ ᱟᱹᱰᱤ ᱡᱟᱹᱥᱛᱤ ᱠᱚ ᱨᱟᱜ ᱜᱮᱫ ᱞᱮᱠᱟ ᱞᱤᱧ ᱟᱸᱡᱚᱢ ᱫᱟ
ᱡᱟᱹᱥᱛᱤ ᱫᱚ ᱵᱟᱝ ᱟ ᱦᱤᱛᱚᱜ ᱫᱚ ᱳᱰᱳᱝ ᱱᱟ ᱛᱚ ᱚᱲᱟᱜ ᱠᱷᱚᱱ ᱟᱞᱤ ᱟ. ᱞᱤᱧ ᱨᱮᱱ ᱫᱚ ᱚᱱᱠᱟ ᱵᱟᱹᱱᱩᱜ ᱠᱚᱣᱟ ᱵᱟᱨᱭᱟ ᱵᱟᱨᱭᱟ ᱢᱮᱱᱟᱜ ᱠᱤᱱᱟ ᱟᱫᱚ ᱡᱚᱛᱚ ᱦᱚᱲ ᱨᱮᱱ ᱡᱟᱦᱟᱸᱭ ᱟᱹᱛᱩ ᱠᱚᱨᱮ ᱛᱚᱠᱚ ᱥᱮᱱ ᱦᱤᱡᱩᱜ ᱜᱮᱭᱟ ᱦᱟᱱᱛᱮ ᱱᱟᱛᱮ ᱛᱟᱦᱞᱮ ᱩᱱᱠᱩ ᱩᱱᱠᱩ ᱜᱮᱠᱚ ᱨᱟᱜ ᱫᱟ
ᱛᱟᱦᱚᱞᱮ ᱟᱵᱤᱱ ᱢᱟᱛᱚ ᱢᱟᱥᱴᱟᱨ ᱰᱤᱜᱽᱨᱤ ᱵᱤᱱ ᱯᱟᱥᱴ ᱠᱟᱫᱟ ᱠᱤᱱᱛᱩ ᱯᱟᱥᱴ ᱠᱟᱛᱮ ᱮᱠᱷᱚᱱ ᱫᱚ ᱛᱟᱦᱚᱞᱮ ᱚᱲᱟᱜ ᱨᱮᱜᱮ ᱢᱮᱱᱟᱜ ᱵᱤᱱᱟ ᱥᱮ ᱱᱚᱝᱠᱟ ᱠᱤᱪᱷᱩ ᱡᱟᱶᱟᱭ ᱠᱟᱱ ᱛᱮᱵᱤᱱ ᱚᱲᱟᱜ ᱨᱮ ᱡᱟᱶᱟᱭ ᱚᱲᱟᱜ ᱨᱮ ᱢᱮᱱᱟᱜ ᱵᱤᱱᱟ
ᱵᱟ ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟᱹ
ᱢᱟᱱᱮ ᱮᱠᱷᱚᱱ ᱫᱚ ᱡᱟᱶᱟᱭ ᱞᱤᱭᱟᱹ ᱫᱚ ᱮᱠᱷᱚᱱᱳ ᱟᱹᱣᱨᱤᱵᱤᱱ ᱫᱤ ᱢᱟᱱᱮ ᱟᱹᱣᱨᱤᱵᱤᱱ ᱠᱩᱨᱩᱢᱩᱴᱩ ᱟᱹᱣᱨᱤᱵᱤᱱ ᱦᱟᱛᱟᱣᱟ
ᱦᱳᱭ
ᱚ ᱢᱟᱱᱮ ᱚᱲᱟᱜ ᱦᱚᱲ ᱠᱚ ᱵᱟᱝᱠᱚ ᱡᱳᱨ ᱟᱠᱟᱫ ᱵᱤᱱᱟ ᱡᱮ ᱡᱟᱶᱟᱭᱚᱜ ᱢᱮ ᱥᱮ ᱪᱮᱫ ᱥᱮ ᱡᱟᱶᱟᱭ ᱵᱮᱱᱟᱞᱤᱧ ᱢᱟᱱᱮ ᱡᱟᱶᱟᱭ ᱢᱮᱭᱟ ᱠᱚ
ᱦᱮᱸ ᱥᱚᱵ ᱱᱚᱣᱟ ᱫᱚ ᱴᱷᱤᱠ ᱡᱮ ᱱᱚᱣᱟ ᱠᱚᱫᱚ ᱵᱟᱠᱚ ᱞᱟᱹᱭ ᱠᱟᱫ ᱞᱮᱭᱟ ᱱᱤᱛᱚᱜ ᱫᱚ
ᱠᱤᱱᱛᱩ ᱟᱞᱮ ᱱᱚᱣᱟ ᱟᱛᱳ ᱟᱛᱳ ᱫᱤ ᱫᱤᱥᱚᱢ ᱠᱩᱲᱤ ᱜᱤᱫᱽᱨᱟᱹ ᱫᱚ ᱢᱟᱱᱮ ᱢᱟᱫᱽᱫᱷᱚᱢᱤᱠᱮ ᱮᱢ ᱠᱮᱫᱟ ᱟᱫᱚ ᱠᱚ ᱞᱟᱹᱭ ᱟ ᱯᱮᱲᱟᱭ ᱞᱟᱜᱟᱣ ᱠᱟᱱᱟ ᱮᱢ ᱜᱤᱲᱤ ᱠᱟᱭ ᱢᱮ ᱟᱞᱮ ᱫᱚ ᱢᱟᱱᱮ ᱟᱞᱮ ᱨᱮᱱ ᱢᱤᱥᱨᱟᱧ ᱠᱚ ᱮᱠᱷᱚᱱᱚ ᱢᱟᱱᱮ ᱢᱟᱱᱮ ᱴᱷᱤᱠ ᱴᱷᱟᱠ ᱫᱚ ᱵᱟᱝᱠᱚ ᱯᱟᱲᱦᱟᱣ ᱫᱟᱲᱮ ᱠᱟᱣᱫᱟ ᱥᱮ ᱤᱧ ᱫᱤᱫᱤ ᱛᱟᱠᱚ
ᱦᱳᱭ ᱟᱫᱚ ᱱᱚᱣᱟ ᱠᱚ ᱞᱟᱹᱜᱤᱫ ᱫᱚ ᱟ ᱟᱵᱚᱣᱟᱜ ᱜᱮ ᱢᱟᱱᱮ ᱟᱵᱚᱨᱮᱱ ᱡᱟᱦᱟᱸ ᱜᱚᱜᱚ ᱵᱟᱵᱟ ᱵᱩᱡᱽ ᱞᱟᱜ ᱟ ᱥᱮ
ᱦᱮᱸ ᱮᱠᱫᱚᱢ
ᱦᱳᱭ ᱥᱮ ᱵᱟᱝ ᱟᱫᱚ ᱟᱵᱚ ᱫᱚ ᱦᱚᱭᱛᱚ ᱛᱚᱠᱷᱚᱱ ᱫᱚ ᱱᱤᱭᱟᱹ ᱯᱮ ᱫᱚ ᱡᱟᱦᱟᱸ ᱟᱹᱛᱩ ᱠᱚᱨᱮ ᱦᱩᱭ ᱞᱮᱱᱠᱷᱟᱱ ᱵᱚᱱ ᱡᱟᱸᱜᱮ ᱫᱟᱨᱟᱢ ᱛᱤᱸᱜᱩ ᱱᱟᱵᱚᱱ ᱡᱮ ᱵᱟᱝ ᱩᱱᱟᱹᱜ ᱞᱚᱜᱚᱱ ᱫᱚ ᱵᱟᱝ ᱨᱮᱦᱚᱸ ᱴᱷᱤᱠᱚᱜ-ᱟ ᱥᱮ ᱪᱮᱫ
ᱮᱠᱫᱚᱢ
ᱦᱚᱭ ᱠᱟᱹᱴᱤᱡ ᱫᱚ ᱥᱤᱠᱷᱱᱟᱹ ᱦᱚᱸ ᱫᱚᱨᱠᱟᱨ
ᱟᱯᱮᱜᱮ ᱩᱱᱠᱩ ᱦᱮᱸ ᱥᱤᱠᱷᱱᱟᱹᱛ ᱦᱚᱸ ᱫᱚᱨᱠᱟᱨ ᱵᱟᱠᱷᱟᱱ ᱫᱚ ᱢᱟᱫᱽᱫᱷᱚᱢᱤᱠ ᱨᱮ ᱢᱤᱫᱴᱮᱱ ᱢᱟᱱᱮ
ᱡᱟᱶᱟᱭᱚᱜ ᱟ ᱢᱤᱫᱴᱟᱝ ᱠᱷᱟᱨᱟᱯ ᱵᱩᱡᱷᱟᱹᱜ-ᱟ ᱱᱟ ᱡᱮᱢᱚᱱ ᱩᱱᱤ ᱪᱮᱫ ᱦᱚᱸ ᱵᱟᱭ ᱵᱩᱡᱽ ᱞᱟᱜᱼᱟ ᱱᱟ ᱵᱟ ᱞᱚᱠ ᱠᱩᱲᱤ ᱜᱤᱫᱽᱨᱟᱹ
ᱦᱳᱭ ᱟᱪᱪᱷᱟ ᱴᱟᱭᱤᱢ ᱦᱩᱭ ᱟᱠᱟᱱᱟ ᱡᱟᱱᱤᱡ
ᱟᱯᱮ ᱧᱮᱞ ᱫᱟᱞᱤᱧ
ᱦᱮᱸ ᱦᱳᱭ ᱟᱹᱞᱤᱧ
ᱴᱟᱭᱤᱢ ᱚᱠᱛᱚ ᱚᱠᱛᱚ ᱠᱚ ᱪᱟᱵᱟ ᱜᱚᱫ ᱟᱠᱟᱱᱟ
ᱦᱳᱭ ᱴᱷᱤᱠ ᱜᱮᱭᱟᱟᱪᱷᱟ
ᱴᱷᱤᱠ ᱦᱮᱸ ᱚᱱᱠᱟᱟᱜᱮ ᱟᱨᱦᱚ ᱚᱠᱛᱚ ᱠᱚ ᱧᱟᱢ ᱞᱮᱱᱠᱷᱟᱱ ᱠᱷᱟᱱ ᱚᱱᱠᱟᱟᱜ ᱜᱮ ᱨᱚᱯᱚᱲ ᱵᱟᱲᱟ ᱦᱩᱭᱩᱜᱼᱟ ᱢᱚᱱᱮ ᱡᱤᱭᱤ ᱞᱟᱲᱮᱡ ᱞᱟᱹᱜᱤᱫ
ᱦᱳᱭ ᱴᱷᱤᱠ